ᱦᱮᱞᱳ᱾
ᱦᱮᱸ ᱡᱚᱦᱟᱨ ᱜᱮ, ᱟᱹᱵᱤᱱᱟᱜ ᱢᱟ ᱨᱚᱲ ᱠᱚ ᱦᱮᱸ ᱞᱟᱹᱭᱫᱟᱹᱧ ᱠᱤᱞᱭᱟᱹᱨ ᱥᱟᱺᱦᱤᱡ ᱨᱚᱲ ᱵᱟᱝ ᱦᱤᱡᱩᱜ ᱠᱟᱱ ᱛᱟᱹᱵᱤᱱ ᱫᱚ᱾
ᱱᱚᱜ-ᱚᱭ ᱛᱚ
ᱦᱮᱸ ᱟᱹᱞᱤᱧᱟᱜ ᱟᱸᱡᱚᱢᱚᱜ ᱠᱟᱱᱟ ᱴᱷᱤᱠ ᱥᱟᱺᱦᱤᱡ?
ᱦᱮᱸ ᱴᱷᱤᱠ ᱜᱮᱭᱟ ᱱᱟᱯᱟᱭ ᱜᱮᱛᱚ᱾
ᱦᱮᱸ ᱱᱟᱯᱟᱭ ᱜᱮ᱾
ᱚᱲᱟᱜ ᱦᱚᱲ ᱦᱚᱸ?
ᱦᱳᱭ ᱚᱲᱟᱜ ᱦᱚᱸ ᱱᱟᱯᱟᱭ ᱜᱮᱭᱟ ᱠᱚ᱾ ᱟᱹᱵᱤᱱ ᱨᱮᱱ?
ᱟᱞᱤᱝ ᱨᱮᱱ ᱦᱚᱸ᱾
ᱟᱪᱪᱷᱟ᱾ ᱟᱫᱚ ᱡᱚᱢ ᱵᱟᱲᱟ ᱠᱮᱫᱟ ᱵᱤᱱ ᱥᱮ ᱟᱹᱣᱨᱤᱭᱟ?
ᱦᱮᱸ ᱡᱚᱢ ᱵᱟᱲᱟ ᱠᱮᱫᱟᱞᱤᱧ᱾
ᱟᱪᱪᱷᱟ᱾ ᱟᱫᱚ ᱦᱮᱸ ᱡᱚᱢ ᱵᱟᱲᱟ ᱠᱟᱫᱟᱞᱤᱧ᱾ ᱦᱮᱸ ᱡᱚᱢ ᱠᱟᱫᱟᱞᱤᱧ᱾
ᱛᱚᱜ ᱫᱚ ᱚᱲᱟᱜ ᱨᱮᱜᱮ ᱢᱮᱱᱟᱜ ᱵᱤᱱᱟ ᱥᱮ ᱯᱷᱟᱸᱠ ᱥᱮᱜ ᱛᱳᱜ ᱠᱟᱱᱟ ᱵᱤᱱ?
ᱱᱮᱛᱚᱜ ᱫᱚ ᱯᱷᱟᱸᱠ ᱥᱮᱜ ᱨᱮᱜᱮ ᱢᱮᱱᱟᱜ ᱞᱤᱧᱟ᱾
ᱚ
ᱛᱟᱦᱚᱞᱮ ᱪᱟᱥ ᱵᱟᱥ ᱠᱚᱫᱚ ᱛᱤᱧ ᱥᱟᱺᱜᱤᱧ ᱠᱮᱫᱟ ᱯᱮ?
ᱪᱟᱥᱵᱟᱥ ᱫᱚ ᱫᱷᱩᱨᱟᱹᱣ ᱠᱟᱱᱟᱞᱤᱧ ᱠᱟᱹᱴᱤᱡ
ᱟᱪᱪᱷᱟ᱾
ᱟᱹᱵᱤᱱ ᱫᱚ ᱛᱤᱱᱟᱹᱜ ᱴᱟᱠ ᱤᱫᱤ ᱠᱤᱫᱟ ᱵᱤᱱ?
ᱟᱹᱞᱤᱧ ᱫᱚ ᱟᱱᱮ ᱪᱟᱨᱟ ᱠᱚ ᱜᱤᱰᱤ ᱦᱩᱭ ᱠᱟᱱᱟ᱾
ᱚ᱾
ᱪᱟᱥ ᱫᱚ ᱟᱹᱣᱨᱤ ᱞᱟᱜᱟᱜᱼᱟ᱾
ᱟᱹᱞᱤᱝ ᱫᱚ ᱨᱚᱦᱚᱭ ᱫᱷᱩᱨᱟᱹ ᱠᱟᱱᱟᱞᱤᱝ᱾
ᱟᱪᱪᱷᱟ, ᱚᱱᱛᱮ ᱫᱚ ᱡᱟᱹᱱᱤᱡ ᱠᱷᱟᱱ ᱞᱟᱦᱟ ᱧᱚᱜ ᱨᱮᱯᱮ ᱟᱨᱟᱢᱵᱚ ᱜᱚᱫ ᱠᱟᱫᱟ᱾
ᱦᱩᱸ ᱦᱩᱸ᱾
ᱚ ᱛᱟᱦᱚᱞᱮ ᱚᱱᱛᱮ ᱫᱚ ᱪᱮᱫ ᱠᱚ ᱪᱮᱜ ᱜᱚᱝᱠᱮ ᱪᱮᱫ ᱦᱳᱲᱳ ᱠᱚᱫᱚᱯᱮ ᱪᱟᱥ ᱵᱟᱲᱟᱭ ᱜᱮᱭᱟ?
ᱢᱤᱱᱤᱠᱮᱴ᱾
ᱟᱪᱪᱷᱟ ᱢᱤᱱᱤᱠᱮᱴ᱾
ᱢᱤᱱᱤᱠᱮᱴ ᱜᱮ ᱵᱮᱥᱤ ᱱᱚᱸᱛᱮ ᱫᱚ᱾
ᱟᱪᱪᱷᱟ, ᱚᱱᱛᱮ ᱫᱚ ᱵᱤᱜᱷᱟᱹ ᱨᱮ ᱛᱤᱱᱟᱹᱜ, ᱛᱤᱱᱟᱹᱜ ᱫᱚ ᱦᱳᱭᱳᱜᱼᱟ ᱦᱳᱲᱳ᱾
ᱵᱤᱜᱷᱟᱹ ᱨᱮ ᱦᱳᱭᱳᱜ ᱜᱮᱭᱟ ᱦᱳᱲᱳ
ᱛᱟᱣ ᱛᱤᱱᱟᱹᱜ?
ᱢᱤᱜ ᱠᱟᱴᱟ ᱨᱮ ᱛᱤᱱᱟᱹᱜ ᱦᱩᱭᱩᱜᱼᱟ᱾
ᱟᱪᱪᱷᱟ ᱡᱟᱭᱦᱳᱠ ᱦᱳᱭᱚᱜ ᱜᱮᱭᱟ ᱟᱨᱠᱤ
ᱦᱮᱸ ᱦᱮᱸ
ᱦᱳᱭ ᱚᱱᱟ ᱠᱷᱟᱱ ᱜᱮ ᱡᱟᱭᱦᱳᱠ ᱡᱟᱦᱟᱸ ᱛᱤᱱᱟᱹᱜ ᱜᱮ ᱟᱵᱚ ᱫᱚ ᱨᱮᱸᱜᱮᱡ ᱦᱚᱲ ᱛᱚ
ᱦᱩᱸ ᱡᱚᱢ ᱞᱟᱹᱜᱤᱫ ᱛᱮ ᱡᱟᱜᱮ ᱦᱮᱸ
ᱦᱮᱸ ᱞᱟ. ᱭ ᱮᱫᱟᱞᱤᱧ ᱟᱵᱚ ᱡᱩᱫᱤ ᱵᱟᱵᱚᱱ ᱪᱟᱥ-ᱟ ᱟᱫᱚ ᱡᱟᱦᱟᱸ ᱵᱟᱡᱟᱨ ᱠᱚᱨᱮ ᱥᱮ ᱦᱳᱭ ᱟᱨᱠᱤ ᱡᱟᱦᱟᱸ ᱢᱟᱨᱟᱝ ᱢᱟᱨᱟᱝ ᱵᱟᱡᱟᱨ ᱥᱚᱦᱚᱨ ᱠᱚᱨᱮ ᱡᱟᱦᱟᱸ ᱠᱚ ᱵᱚᱥᱚᱵᱟᱥ ᱮᱫᱟ ᱳᱝᱠᱩ ᱫᱤᱠᱩ ᱟᱨᱠᱤ
ᱦᱮᱸ
ᱩᱝᱠᱩ ᱦᱚᱸ ᱛᱚ ᱛᱟᱦᱚᱞᱮ ᱵᱟᱡᱟᱨ ᱠᱚᱨᱮ ᱡᱟᱦᱟᱸ ᱠᱚ ᱟᱺ..... ᱵᱚᱥᱚᱵᱟᱥ ᱟᱠᱟᱱᱟ ᱱᱤᱛᱚᱜ ᱟᱫᱚ ᱩᱝᱠᱩ ᱢᱟ ᱵᱟᱠᱚ ᱪᱟᱥ ᱜᱮᱭᱟ
ᱵᱟᱝ ᱵᱟᱝ ᱳᱝᱠᱚ ᱫᱚ ᱵᱟᱝ ᱪᱟᱥ ᱵᱟᱲᱟᱭ ᱜᱮᱭᱟ ᱠᱚ
ᱦᱳᱭ ᱟᱫᱚ ᱟᱵᱚ ᱵᱚᱱ ᱪᱟᱥᱮᱫ ᱛᱮ ᱟᱫᱚ ᱟᱠᱳ ᱠᱳ ᱚᱱᱟ ᱛᱮ ᱠᱳ ᱟᱹᱥᱩᱞᱚᱜ ᱠᱟᱱᱟ
ᱦᱮᱸ
ᱟᱫᱚ ᱟᱵᱚ ᱫᱚᱵᱚᱱ ᱪᱟᱥ ᱮᱫᱟ ᱵᱟᱹᱫᱽ ᱵᱟᱹᱭᱦᱟᱹᱲ ᱠᱚᱨᱮ ᱵᱚᱱ ᱠᱷᱟᱴᱟᱜ ᱠᱟᱱᱟ ᱟᱫᱚ ᱟᱵᱚ ᱵᱚᱱ ᱠᱚᱥᱴᱚᱜ ᱠᱟᱱᱟ ᱟᱫᱚ ᱟᱠᱚ ᱦᱮᱸ ᱚᱱᱟ ᱪᱟᱣᱞᱮ ᱜᱮ ᱥᱮ ᱚᱱᱟ ᱦᱩᱲᱩ ᱜᱮ ᱟᱠᱚᱣᱟᱜ ᱪᱟᱣᱞᱮ ᱠᱟᱛᱮᱜ ᱟᱫᱚ ᱠᱚ ᱥᱟᱯᱞᱟᱭ ᱠᱚ ᱧᱟᱢ ᱮᱫᱟ ᱟᱨᱠᱤ ᱟᱫᱚ ᱟᱵᱚ ᱫᱚ ᱦᱚᱭᱛᱳ ᱩᱱᱟᱹᱜ ᱩᱱᱟᱹᱜ ᱠᱷᱟᱴᱟᱣ ᱠᱟᱛᱮᱫ ᱵᱚᱱ ᱠᱚᱨᱟᱣ ᱮᱫᱟ ᱟᱫᱚ ᱫᱟᱢ ᱠᱚᱦᱚᱸ ᱵᱟᱵᱚᱱ ᱧᱟᱢ ᱮᱫᱟ ᱴᱷᱤᱠ ᱥᱟ. ᱦᱤᱸᱡ
ᱦᱮᱸ ᱞᱟᱵᱷ ᱫᱚ ᱦᱩᱭᱩᱜ ᱠᱟᱱ ᱛᱟᱠᱚᱣᱟ ᱩᱱᱠᱩᱣᱟᱜ
ᱦᱳᱭ
ᱟᱵᱚ ᱫᱚ ᱥᱩᱫᱩ ᱢᱟᱡᱷ ᱨᱮ ᱮ ᱠᱟᱹᱢᱤ ᱞᱟᱹᱜᱤᱫ ᱜᱤ ᱤᱭᱟ. ᱠᱟᱱᱟ ᱵᱚᱱ
ᱦᱳᱭ ᱟᱪᱪᱷᱟ ᱜᱚᱝᱠᱮ ᱚᱱᱟ ᱠᱚᱨᱮ ᱫᱚ ᱥᱚᱵᱽᱡᱤ ᱠᱚᱫᱚ ᱯᱮ ᱪᱟᱥ ᱜᱮᱭᱟ ᱥᱮ ᱵᱟᱝ
ᱦᱮᱸ ᱪᱟᱥ ᱜᱮᱭᱟᱞᱮ
ᱟᱪᱪᱷᱟ ᱜᱚᱝᱠᱮ ᱚᱱᱟ ᱠᱚᱨᱮ ᱪᱮᱫ ᱥᱚᱵᱽᱡᱤ ᱠᱚ ᱫᱚ ᱪᱟᱥ ᱦᱩᱭᱩᱜ ᱜᱮᱭᱟ
ᱥᱟ. ᱵᱽᱡᱤ ᱠᱚ ᱵᱚᱞᱛᱮ ᱟ. ᱞᱩ ᱠᱚ ᱵᱤᱭᱟᱹ ᱠᱚ ᱯᱚᱴᱚᱞ ᱠᱚ ᱡᱷᱸᱜᱟ. ᱠᱚ ᱵᱤᱞᱟ. ᱛᱤ ᱠᱚ ᱛᱟᱯᱚᱨᱮ ᱵᱟᱫᱟᱢ ᱠᱚ ᱟᱹᱰᱤ ᱡᱳᱨ ᱪᱟᱥ ᱜᱮᱭᱟ ᱠᱚ ᱚᱱᱟ ᱠᱚ ᱫᱚ
ᱟᱪᱪᱷᱟ
ᱟᱯᱮ ᱥᱮᱫ ᱪᱮᱫ ᱪᱮᱫ ᱪᱟᱥ ᱵᱟᱲᱟᱭ ᱜᱮᱭᱟ ᱠᱚ
ᱟᱞᱮ ᱥᱮᱫ ᱫᱚ ᱟᱱᱮ ᱠᱚᱨᱚᱞᱟ ᱵᱤᱱ ᱟᱸᱡᱚᱢ ᱟᱠᱟᱫᱟ
ᱦᱮᱸ ᱦᱮᱸ ᱟᱸᱡᱚᱢ ᱵᱟᱲᱟ ᱟᱠᱟᱫᱟ ᱞᱤᱧ
ᱮᱸ... ᱠᱚᱨᱚᱞᱟ ᱚᱱᱟ ᱛᱩᱨᱵᱩᱡᱽ
ᱚ ᱛᱳᱨᱢᱳᱡᱽ ᱠᱚ ᱦᱮᱸ ᱥᱮ
ᱦᱮᱸ ᱚᱱᱟ ᱠᱚᱨᱚᱞᱟ ᱛᱩᱨᱵᱩᱡᱽ ᱟᱨ ᱡᱟᱦᱟᱸ ᱵᱤᱱ ᱞᱟᱹᱭ ᱠᱮᱫᱟ ᱚᱱᱟ ᱠᱚᱦᱚᱸ ᱠᱚ ᱪᱟᱥ ᱜᱮᱭᱟ ᱟᱫᱚ ᱚᱱᱟ ᱠᱚᱫᱚ ᱟ... ᱵᱮᱥᱤ ᱫᱚ ᱵᱟᱝ ᱟᱨᱠᱤ ᱚᱱᱟ ᱠᱚᱫᱚ ᱠᱚᱢ ᱠᱚᱢ ᱜᱮᱭᱟ ᱟᱨᱠᱤ
ᱚ
ᱟᱨ ᱚᱱᱟ ᱠᱚᱫᱚ ᱦᱟᱱᱮ ᱤᱭᱟ. ᱥ..... ᱮᱫ ᱚᱱᱟ ᱫᱚ ᱢᱟᱨᱟᱝ ᱢᱟᱨᱟᱝ ᱱᱟ. ᱭ ᱜᱟᱰᱟ ᱠᱚ ᱵᱟᱹᱱᱩᱜᱼᱟ ᱚᱱᱟ ᱫᱷᱟᱨᱮ ᱚᱱᱟ ᱤᱭᱟᱹ ᱚᱱᱟᱱᱟ ᱫᱷᱟᱨᱮ ᱠᱚᱨᱮ ᱠᱚ ᱨᱚᱦᱚᱭᱟ ᱵᱮᱥᱤ ᱵᱷᱟᱜᱽ
ᱦᱮᱸ ᱟ. ᱞᱩ ᱠᱚ ᱟ. ᱞᱩ ᱠᱚ ᱵᱟᱫᱟᱢ ᱨᱮ ᱫᱚ ᱟᱹᱰᱤ ᱡᱩᱨ ᱫᱟᱜ ᱴᱱᱟᱣᱟᱟᱭ ᱥᱮ
ᱦᱳᱭ
ᱟᱫᱚ ᱚᱱᱟᱜᱮ ᱟᱨᱠᱤ ᱟᱫᱚ ᱱᱤᱭᱟᱹ ᱥᱤᱡᱤᱱ ᱨᱮᱫᱚ ᱪᱮᱫ ᱠᱚᱠᱚ ᱥᱚᱵᱡᱤ ᱠᱚᱠᱚ ᱪᱟᱥ ᱟᱠᱟᱫᱟ ᱚᱱᱛᱮ ᱫᱚ?
ᱱᱤᱭᱟᱹ ᱥᱤᱡᱤᱱ ᱨᱮ ᱪᱟᱥ ᱠᱟᱫᱟ ᱠᱚ ᱡᱮᱢᱚᱱ ᱟᱲᱟᱜ ᱠᱚ ᱛᱟᱯᱚᱨᱮ ᱵᱤᱞᱟᱹᱛᱤ ᱠᱚ ᱵᱮᱜᱩᱱ ᱠᱚ ᱡᱷᱤᱸᱜᱟᱹ ᱠᱚ, ᱚᱱᱟ ᱠᱚ ᱟᱹᱰᱤ ᱡᱳᱨ ᱪᱟᱥ ᱠᱟᱫᱟ ᱠᱚ ᱮᱠᱷᱨᱤᱧ ᱦᱚᱸ ᱮᱠᱷᱨᱤᱧ ᱫᱟᱠᱚ ᱡᱚᱢ ᱦᱚᱸ ᱡᱚᱢ ᱫᱟᱠᱚ
ᱟᱪᱷᱟ᱾ ᱛᱟᱦᱞᱮ ᱱᱟᱯᱟᱭ ᱜᱮᱭᱟ ᱚᱱᱛᱮ ᱫᱚ ᱟᱠᱷᱨᱤᱧ ᱠᱚᱦᱚᱸ ᱵᱷᱟᱜᱤ ᱠᱚ ᱟᱠᱷᱨᱤᱧ ᱫᱟ, ᱟᱪᱷᱟ᱾
ᱟᱨ ᱟᱯᱮ ᱥᱮᱫ ᱪᱮᱫ ᱠᱚ ᱪᱟᱥ ᱵᱟᱲᱟ ᱜᱮᱭᱟ ᱜᱚᱝᱠᱮ?
ᱟᱞᱮ ᱥᱮᱫ ᱚᱱ ᱛᱚ ᱞᱤᱧ ᱞᱟᱹᱭᱟᱵᱤᱱ ᱠᱟᱱᱟ ᱟᱹᱞᱩ ᱠᱚᱦᱚᱸ ᱠᱚ ᱪᱟᱥ ᱜᱮᱭᱟ ᱡᱷᱚᱛᱚ ᱜᱮ ᱟᱹᱞᱩ ᱴᱮᱢᱟᱴᱳᱨ ᱟᱨ ᱵᱮᱸᱜᱟᱲ ᱦᱚᱸᱠᱚ ᱪᱟᱥ ᱜᱮᱭᱟ᱾
ᱦᱩᱸ
ᱟᱨ ᱮᱴᱟᱜ ᱟᱨ ᱥᱮᱨᱚᱠᱚᱢ ᱥᱤᱡᱤᱱ ᱠᱚᱨᱮ ᱫᱚ ᱠᱚᱯᱷᱤ ᱠᱚᱠᱚ ᱪᱟᱥ ᱜᱮᱭᱟ,
ᱦᱮᱸ ᱦᱮᱸ᱾ ᱯᱷᱩᱞᱠᱳᱯᱤ ᱵᱟᱸᱫᱟ ᱠᱚᱯᱤ ᱠᱚ,
ᱦᱳᱭ ᱦᱳᱭ᱾ ᱦᱮᱸ ᱟᱫᱚ ᱚᱱᱛᱮ ᱫᱚ ᱜᱚᱝᱠᱮ ᱮᱸ ᱛᱟᱦᱚᱞᱮ ᱥᱩᱠᱨᱤ ᱠᱚᱫᱚ ᱠᱚ ᱪᱟᱥ ᱠᱚᱣᱟ ᱥᱮ ᱵᱟᱝ?
ᱵᱟᱝ ᱱᱚᱱᱛᱮ ᱫᱚ ᱥᱩᱠᱨᱤ ᱠᱚᱫᱚ ᱵᱟᱝ ᱪᱟᱥ ᱠᱚᱣᱟ ᱠᱚ᱾
ᱟᱪᱪᱷᱟ᱾
ᱚᱱᱛᱮ ᱫᱚ ᱪᱟᱥ ᱠᱚᱜᱮᱭᱟ ᱠᱚ?
ᱟᱞᱮ ᱥᱮᱫ ᱫᱚᱞᱮ ᱪᱟᱥ ᱠᱚᱜᱮᱭᱟ᱾
ᱩᱸ ᱟᱞᱮ ᱥᱮᱫ ᱚᱱᱛᱮ ᱫᱚ ᱵᱟᱝ ᱪᱟᱥ ᱠᱚᱣᱟ ᱠᱚ ᱰᱟᱸᱝᱨᱤ ᱢᱮᱨᱚᱢ ᱠᱚᱜᱮ ᱪᱟᱥ ᱠᱚᱣᱟ ᱠᱚ᱾
ᱟᱪᱷᱟ᱾ ᱟᱪᱪᱷᱟ ᱜᱚᱝᱠᱮ ᱛᱟᱦᱚᱞᱮ ᱚᱱᱛᱮ ᱫᱚ ᱥᱤᱢ ᱠᱚᱫᱚ ᱠᱚ ᱪᱟᱥ ᱜᱮᱭᱟ ᱠᱤᱱ ᱪᱟᱥ ᱠᱚᱣᱟ ᱠᱚ ᱥᱮ ᱵᱟᱝ ᱚᱲᱟᱜ ᱠᱚᱨᱮ ᱥᱤᱢ ᱡᱟᱦᱟᱸ ᱠᱚ ᱛᱟᱦᱮᱱ ᱫᱚ,
ᱦᱮᱸ ᱩᱱᱠᱩ ᱫᱚ ᱪᱟᱥ ᱠᱚᱣᱟ ᱠᱚ ᱥᱤᱢ ᱠᱚᱫᱚ ᱪᱟᱥ ᱠᱚᱣᱟ ᱠᱚ
ᱜᱮᱰᱮ ᱠᱚᱫᱚ
ᱦᱮᱸ ᱩᱱᱠᱩ ᱫᱚ ᱜᱮᱰᱮ ᱠᱚ ᱥᱤᱢ ᱠᱚ
ᱟᱪᱷᱟ, ᱜᱮᱰᱮ ᱥᱤᱢ ᱰᱟᱸᱝᱨᱤ ᱢᱮᱨᱚᱢ ᱩᱱᱠᱩ ᱫᱚᱠᱚ ᱪᱟᱥ ᱠᱚᱣᱟ?
ᱦᱮᱸ ᱩᱱᱠᱩ ᱜᱮᱠᱚ ᱪᱟᱥ ᱠᱚᱣᱟ᱾
ᱟᱪᱷᱟ ᱚᱱᱛᱮ ᱫᱚ ᱮᱸᱜ ᱥᱤᱢ ᱠᱚᱫᱚ ᱪᱮᱫᱠᱟ ᱨᱮᱴ ᱠᱚᱫᱚᱢ ᱵᱷᱟᱜᱮ ᱜᱮ ᱯᱮ ᱧᱟᱢ ᱜᱮᱭᱟ
ᱦᱩᱸ ᱦᱮᱸ ᱥᱤᱢᱱᱟᱜ ᱨᱮᱴ ᱛᱚ ᱜᱮᱰᱮ ᱠᱚ ᱩᱱᱠᱩ ᱫᱚ ᱵᱷᱟᱜᱞᱤ ᱜᱮ ᱧᱟᱢ ᱠᱚᱣᱟ ᱵᱷᱟᱞᱮ ᱜᱮ ᱧᱟᱢᱟ᱾
ᱟᱸ᱾
ᱟᱪᱪᱷᱟ ᱜᱚᱢᱠᱮ ᱚᱱᱛᱮ ᱫᱚ ᱛᱟᱦᱚᱞᱮ ᱮᱸᱜ ᱢᱟᱜ ᱢᱚᱬᱮᱜ ᱜᱮᱭᱟ ᱠᱚ?
ᱦᱮᱸ ᱢᱟᱜ ᱢᱚᱬᱮᱜ ᱜᱮᱭᱟ ᱠᱚ᱾
ᱟᱪᱪᱷᱟ ᱢᱟᱜᱵᱚᱲᱮᱫ ᱜᱮᱭᱟᱯᱮ ᱵᱟᱝ?
ᱦᱩᱸ ᱟᱯᱮᱥᱮᱫ ᱢᱟᱜ ᱢᱚᱬᱮ ᱜᱮᱭᱟᱯᱮ ᱥᱮ ᱵᱟᱝ ᱜᱚᱝᱠᱮ?
ᱦᱮᱸ ᱟᱞᱮ ᱥᱮᱫ ᱦᱚᱸᱞᱮ ᱢᱟᱜ ᱢᱚᱬᱮ ᱜᱮᱭᱟ᱾
ᱚ᱾
ᱟᱫᱚ ᱟᱯᱮ ᱥᱮᱫ ᱪᱮᱫ ᱠᱟ ᱠᱚ ᱢᱟᱜ ᱢᱚᱬᱮᱜ-ᱟ?
ᱟᱞᱮ ᱥᱮᱫ ᱫᱚ ᱪᱤᱜᱠᱟ ᱡᱟᱦᱮᱨ ᱡᱮᱢᱚᱱ ᱯᱟᱞᱚᱱ ᱟᱠᱚ ᱛᱮᱢᱱᱤ ᱜᱮ ᱟᱨ ᱤᱭᱟᱹ ᱠᱚ, ᱯᱟᱹᱧᱪᱤ ᱠᱚ, ᱯᱟᱹᱧᱪᱤ ᱫᱷᱩᱛᱤ ᱠᱚ ᱵᱟᱸᱫᱮᱭᱟ ᱠᱚ ᱛᱟᱯᱚᱨᱮ ᱜᱚᱜᱚ ᱦᱚᱲ ᱫᱚ, ᱥᱟᱺᱲᱤ ᱠᱚ ᱯᱟᱹᱧᱪᱤ ᱥᱟᱹᱲᱤ ᱠᱚ ᱱᱟᱭᱠᱮ ᱠᱚ ᱫᱟᱬᱟᱱ ᱫᱤᱭᱟ ᱠᱚ ᱟᱨ ᱟᱨ ᱥᱤᱢ ᱠᱚ ᱢᱟᱱᱮ ᱜᱮᱫ ᱠᱚᱜᱣᱟ ᱠᱚ ᱟᱨ ᱤᱭᱟᱹ ᱥᱟᱹᱜ ᱥᱚᱲᱮᱭᱟ ᱠᱚ, ᱡᱟᱦᱟᱸᱭ ᱩᱯᱟᱹᱥ ᱠᱟᱜᱼᱟ ᱠᱚ ᱥᱳᱲᱮ ᱠᱟᱛᱮ ᱟᱫᱚ ᱡᱚᱢᱪᱚ ᱠᱚᱣᱟ ᱠᱚ ᱩᱱᱠᱩ
ᱟᱸ
ᱢᱟᱹᱱᱥᱤᱠ ᱡᱟᱭᱟᱜ ᱢᱟᱹᱱᱥᱤᱠ ᱡᱟᱦᱟᱸᱭᱟᱜ ᱛᱟᱦᱮᱱᱟᱠᱚ ᱦᱟᱞᱟᱭᱟ ᱠᱚ᱾
ᱟᱪᱪᱷᱟ ᱟᱪᱪᱷᱟ ᱵᱷᱟᱜ ᱜᱮ ᱦᱩᱭᱩᱜᱼᱟ ᱛᱟᱦᱚᱞᱮ?
ᱦᱩᱸ ᱟᱯᱮ ᱥᱮᱫ ᱫᱚ?
ᱟᱞᱮ ᱥᱮᱫ ᱫᱚ ᱚᱱᱠᱟ ᱜᱮ ᱡᱮ ᱫᱤᱱ ᱟᱫᱚ ᱟᱹᱛᱩ ᱨᱮ ᱼᱼ ᱟᱹᱛᱩ ᱨᱮ ᱢᱚᱬᱮ ᱦᱚᱲ ᱠᱚ ᱡᱟᱣᱨᱟᱜᱼᱟ, ᱡᱟᱣᱨᱟ ᱠᱟᱛᱮᱜ ᱱᱟᱭᱠᱮ ᱤᱭᱟᱹ ᱜᱳᱰᱮᱛ ᱠᱚ ᱠᱳᱞᱮᱭᱟ᱾ ᱟᱹᱛᱩ ᱦᱚ ᱦᱚ ᱦᱚᱦᱚ ᱠᱟᱛᱮᱜ ᱟᱛᱩ ᱦᱚᱦᱚ ᱠᱟᱛᱮᱜ ᱟᱫᱚ ᱜᱚᱰᱮᱛ ᱦᱚᱦᱚ ᱠᱮᱫᱟᱭ, ᱟᱹᱛᱩ ᱟᱫᱚ ᱢᱚᱬᱮ ᱦᱚᱲ ᱠᱚ ᱡᱟᱣᱨᱟᱭᱱᱟ ᱟᱹᱛᱩ ᱦᱚᱲ ᱠᱚ ᱡᱟᱣᱨᱟᱜᱼᱟ᱾ ᱢᱟᱺᱡᱷᱤ ᱚᱲᱟᱜ ᱨᱮ ᱟᱫᱚ ᱫᱤᱱ ᱠᱚ ᱟᱫᱚ ᱫᱤᱱ ᱠᱚᱠᱚ ᱜᱚᱴᱟᱭᱟ᱾
ᱦᱮᱸ ᱦᱮᱸ᱾
ᱟᱫᱚ ᱜᱚᱴᱟ ᱦᱮᱸ ᱜᱚᱴᱟ ᱠᱟᱛᱮ ᱟᱫᱚ ᱚᱱᱠᱟ ᱜᱮ ᱱᱤᱨ-ᱵᱟᱨ ᱨᱮᱠᱚ ᱛᱟᱸᱦᱮᱱᱟ, ᱩᱱ ᱦᱤᱞᱳᱜ ᱫᱚ ᱟᱫᱚ ᱱᱤᱨᱚᱵᱟᱨ ᱠᱚ ᱛᱟᱸᱦᱮᱱᱟ, ᱟᱫᱚ ᱵᱚᱸᱜᱟ ᱵᱩᱨᱩ ᱠᱚ ᱟᱜᱩ ᱠᱚᱣᱟ᱾ ᱦᱳᱭ ᱢᱟᱱᱮ ᱱᱟᱭᱠᱮ ᱟᱜᱩ ᱠᱚᱣᱟᱭ ᱟᱹᱨᱠᱤ᱾
ᱦᱮᱸ
ᱟᱫᱚ ᱵᱚᱸᱜᱟ ᱵᱩᱨᱩ ᱠᱚ ᱟᱜᱩ ᱠᱷᱟᱱ, ᱟᱫᱚ ᱡᱟᱦᱮᱨ ᱠᱚ ᱪᱟᱞᱟᱜᱼᱟ᱾ ᱵᱚᱸᱜᱟ ᱵᱩᱨᱩ ᱠᱚ ᱧᱮᱞ ᱟᱜᱩᱣᱟᱜᱼᱟ, ᱡᱟᱦᱮᱨ ᱜᱟᱱ ᱠᱟᱱᱟ ᱥᱮ ᱵᱟᱝ ᱜᱟᱱ ᱠᱟᱱᱟ᱾ ᱠᱚ ᱵᱮᱱᱟᱣ ᱠᱟᱫᱟ ᱛᱚ᱾ ᱡᱟᱦᱮᱨ ᱡᱟᱦᱟᱸ ᱪᱷᱟᱢᱰᱟ ᱠᱚ ᱟᱨ ᱠᱤ᱾
ᱟᱹᱰᱤ ᱢᱟᱱᱮ ᱵᱷᱟᱹᱞᱮ ᱜᱤ ᱟᱯᱮ ᱥᱮᱫ ᱦᱚᱸ᱾
ᱦᱮᱸ ᱟᱫᱚ ᱚᱱᱮ ᱡᱮ ᱫᱤᱱ ᱥᱟᱨᱫᱤ ᱟᱨ ᱠᱤ ᱼᱼ ᱥᱮ ᱫᱤᱱ ᱫᱚ ᱱᱤᱨᱚᱵᱟᱨ ᱨᱮᱠᱚ ᱛᱟᱸᱦᱮᱱᱟ᱾ ᱡᱚᱢ ᱧᱩ ᱵᱟᱝ ᱵᱟᱠᱚ ᱡᱚᱢᱟ ᱟᱨ ᱠᱤ ᱨᱮᱸᱜᱮᱡ ᱛᱮᱠᱚ ᱛᱟᱸᱦᱮᱱᱟ᱾ ᱟᱵᱚᱣᱟᱜ ᱥᱟᱱᱛᱟᱲᱟᱜ ᱡᱟᱦᱟᱸ ᱥᱟᱡ ᱥᱟᱡ ᱢᱮᱱᱟᱜ ᱛᱟᱵᱚᱱᱟ ᱟᱨᱠᱤ ᱵᱚᱸᱜᱟ ᱵᱩᱨᱩ ᱨᱮ ᱥᱟᱡᱽ᱾ ᱚᱱᱟ ᱥᱟᱡᱽ ᱥᱟᱯᱲᱟᱣ ᱠᱟᱛᱮ ᱠᱚ ᱪᱟᱞᱟᱜᱼᱟ, ᱡᱟᱛᱟᱱ᱾ ᱡᱮ ᱡᱮᱢᱚᱱ ᱥᱤᱢ ᱠᱚᱠᱚ ᱤᱫᱤ ᱡᱚᱝᱼᱟ, ᱵᱚᱸᱜᱟ ᱵᱩᱨᱩ ᱦᱚᱸᱠᱚ ᱤᱫᱤ ᱠᱚᱣᱟ᱾ ᱡᱟᱨ ᱡᱮᱢᱚᱱ ᱢᱟᱱᱥᱤᱠ ᱦᱚᱸ ᱛᱟᱸᱦᱮᱱ ᱜᱮᱭᱟ ᱛᱚ᱾
ᱦᱮᱸ᱾
ᱟᱫᱚ ᱚᱝᱠᱟ ᱜᱮ ᱠᱚ ᱪᱟᱞᱟᱜ ᱛᱮ, ᱟᱫᱚ ᱵᱚᱸᱜᱟ ᱵᱩᱨᱩ ᱟᱨᱟᱢᱵᱚᱜᱼᱟ ᱵᱚᱸᱜᱟ ᱵᱩᱨᱩ ᱠᱚ ᱦᱩᱭᱩᱜᱼᱟ᱾ ᱟᱫᱚ ᱵᱚᱫᱟ ᱡᱟᱦᱟᱸ ᱵᱚᱫᱟ ᱠᱚ ᱛᱟᱸᱦᱮᱱᱟ, ᱫᱟᱲᱮ ᱡᱟᱠᱮ ᱵᱚᱞᱮ ᱦᱮᱸ᱾ ᱟᱫᱚ ᱩᱱᱠᱩ ᱠᱚ ᱪᱷᱮᱫ ᱠᱚᱣᱟ ᱠᱚ ᱟᱨ ᱠᱤ ᱵᱚᱸᱜᱟ ᱛᱮ᱾
ᱦᱮᱸ ᱦᱮᱸ᱾
ᱟᱫᱚ ᱵᱚᱸᱜᱟ ᱵᱩᱨᱩ ᱥᱮᱨᱮᱧ ᱠᱚ ᱼᱼ ᱥᱮᱨᱮᱧᱟ ᱨᱩᱭ ᱟᱠᱚ ᱮᱱᱮᱡ ᱟᱠᱚ ᱥᱮᱨᱮᱧ ᱟᱠᱚ᱾
ᱦᱩᱸ
ᱟᱫᱚ ᱟᱫᱚ ᱵᱚᱸᱜᱟ ᱵᱩᱨᱩ ᱦᱚᱸᱠᱚ ᱨᱟᱹᱥᱠᱟᱹᱭᱟ ᱟᱨ ᱠᱤ
ᱦᱩᱸ᱾
ᱟᱫᱚ ᱚᱱᱟ ᱵᱚᱸᱜᱟ ᱵᱩᱨᱩ ᱦᱳᱭ ᱞᱮᱱᱠᱷᱟᱱ, ᱟᱫᱚ ᱯᱮᱲᱟ ᱯᱟᱹᱲᱦᱟᱹ ᱠᱚ ᱦᱤᱡᱩᱟᱢ ᱵᱚᱸᱜᱟ ᱵᱩᱨᱩ ᱪᱟᱵᱟᱭᱮᱱ ᱠᱷᱟᱱ, ᱟᱫᱚ ᱚᱲᱟᱜ ᱯᱮᱲᱟ ᱦᱚᱲ ᱠᱚ ᱦᱤᱡᱩᱜᱼᱟ, ᱩᱛᱩ ᱫᱟᱠᱟ ᱭᱟᱠᱚ᱾ ᱟᱫᱚ ᱡᱚᱢ ᱵᱟᱲᱟ ᱠᱟᱛᱮᱜ, ᱟᱫᱚ ᱛᱟᱨᱟᱥᱤᱧ ᱵᱮᱲᱟ ᱠᱚ ᱪᱟᱞᱟᱜᱼᱟ ᱟᱨᱚ ᱚᱱᱟ ᱤᱭᱟᱹ ᱡᱟᱦᱮᱨ ᱛᱷᱟᱱ ᱱᱟᱭᱠᱮ ᱟᱜᱩᱭ ᱭᱟᱠᱚ᱾
ᱮᱸ
ᱟᱫᱚ ᱱᱟᱭᱠᱮ ᱟᱜᱩ ᱠᱟᱛᱮᱜ᱾ ᱩ ᱩᱸ ᱱᱟᱭᱠᱮ ᱜᱮ ᱯᱚᱨᱚᱵᱽ ᱟᱠᱷᱲᱟ ᱡᱟᱦᱟᱸ ᱟᱠᱷᱲᱟ, ᱢᱟᱱᱮ ᱯᱚᱨᱚᱵᱽ ᱠᱚ ᱮᱱᱮᱡᱟ ᱟᱨᱠᱤ ᱚᱱᱟ ᱟᱠᱷᱲᱟ ᱟᱡᱜᱮ ᱩᱫᱩᱜ ᱟᱠᱚᱣᱟᱭ ᱥᱤᱸᱫᱩᱨ ᱴᱤᱰᱟᱹᱜ ᱠᱟᱛᱮᱛ, ᱟᱫᱚ ᱟᱲᱟᱜ ᱟᱠᱚᱣᱟᱭ ᱟᱠᱷᱲᱟ ᱱᱟᱭᱠᱮ ᱵᱟᱵᱟ᱾
ᱩᱸᱦᱢ
ᱟᱫᱚ ᱵᱚᱸᱜᱟ ᱟᱫᱚ ᱩᱸ ᱵᱚᱸᱜᱟ ᱵᱩᱨᱩ ᱫᱚᱠᱚ ᱥᱚᱢᱟᱹᱱ ᱠᱚᱣᱟ ᱠᱚ᱾ ᱟᱫᱚ ᱵᱚᱸᱜᱟ ᱵᱩᱨᱩ ᱦᱮᱸ ᱥᱮ, ᱵᱚᱸᱜᱟ ᱥᱩᱢᱟᱹᱱ ᱠᱟᱛᱮᱜ ᱟᱫᱚ ᱱᱟᱭᱠᱮ ᱦᱚᱸᱠᱚ ᱡᱟᱸᱜᱟ ᱠᱚ ᱛᱤ ᱡᱟᱸᱜᱟ ᱠᱚ ᱟᱹᱨᱩᱵ ᱠᱮᱫᱮᱭᱟ᱾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
ᱟᱫᱚᱼᱚᱜ ᱵᱚᱸᱜᱟ ᱵᱩ ᱨᱩᱭ ᱥᱩᱢᱟᱹᱱ ᱠᱮᱫ ᱠᱚᱛᱮ, ᱟᱫᱚ ᱯᱚᱨᱚᱵᱽ ᱮᱱᱮᱡ ᱫᱚ ᱟᱨᱟᱢᱵᱚᱭᱮᱱᱟ᱾
ᱟᱯᱮᱥᱮᱫ ᱫᱚ ᱪᱮᱫᱠᱟ ᱯᱚᱨᱚᱵᱽ ᱠᱚᱫᱚ ᱦᱩᱭᱩᱜ ᱜᱮᱭᱟ? ᱮᱱᱮᱡ
ᱦᱮᱸ
ᱯᱚᱨᱚᱵᱽ ᱮᱱᱮᱡ ᱠᱚᱫᱚ ᱦᱩᱭᱩᱜ ᱜᱮᱭᱟ, ᱚᱱᱟ ᱥᱟᱹᱨᱫᱤ ᱦᱤᱞᱳᱜ?
ᱦᱮᱸᱻ᱾